ᱯᱥ
ᱮᱞᱳ ᱟᱸᱡᱚᱢᱚᱜ ᱠᱟᱱᱟ
ᱦᱮᱸ ᱨᱚᱲ ᱴᱷᱤᱠ ᱜᱮ ᱟᱸᱡᱚᱢᱚᱜ ᱠᱟᱱᱟ
ᱦᱳᱭ ᱱᱤᱛᱚᱜ ᱫᱚ ᱯᱚᱨᱤᱥᱠᱟᱨ ᱜᱮ ᱟᱸᱢᱚᱢᱚᱜ ᱠᱟᱱᱟ ᱟᱵᱮᱱᱟᱜ ᱦᱚᱸ
ᱦᱮᱸ
ᱟᱨᱚ ᱮᱴᱟᱜ ᱴᱷᱮᱡ ᱵᱤᱱ ᱜᱟᱞᱢᱟᱨᱟᱜ ᱠᱟᱱ ᱛᱟᱦᱮᱸᱫ ᱠᱟᱹᱱᱤ ᱜᱮ ᱛᱟᱦᱮᱸᱮᱡ ᱞᱮᱱᱟ
ᱦᱳᱭ ᱦᱳᱭ
ᱛᱤᱱᱟᱹ ᱠᱚ ᱮᱢ ᱠᱮᱢᱟ ᱱᱮᱛᱟᱨ ᱫᱚ
ᱤᱱᱟᱹᱠᱷᱟᱱ ᱯᱟᱱᱴ ᱫᱚ ᱳᱭ ᱵᱮᱥᱤ ᱠᱟᱛᱮᱜ ᱫᱚ ᱵᱟᱝ ᱦᱩᱭ ᱟᱠᱟᱱᱟ
ᱚ
ᱦᱳᱭ
ᱚᱱᱟ ᱢᱟ ᱡᱷᱚᱛᱚ ᱦᱚᱲ ᱠᱚ ᱢᱟᱱᱮ ᱚᱱᱟ ᱫᱚ ᱵᱟᱰᱟᱭ ᱵᱤᱱ ᱪᱤᱠᱟᱠᱟᱛᱮᱫ ᱢᱟᱱᱮ ᱤᱭᱟᱹᱭᱟ- ᱟᱨᱠᱤ ᱟᱨᱠᱤ ᱛᱤᱱᱟᱹᱜ ᱟ ᱡᱟᱹᱥᱛᱤ ᱚᱱᱟ- ᱨᱤᱥᱤᱵᱷ ᱠᱚᱞ ᱠᱷᱚᱡ ᱵᱮᱥᱤ ᱠᱚᱞ ᱞᱮᱱᱠᱷᱟᱱ ᱵᱤᱥᱤ ᱯᱚᱭᱥᱟ ᱮᱢᱚᱜᱼᱟᱠᱚ
ᱦᱮᱸ ᱦᱮᱸ ᱵᱟᱲᱟᱭ ᱜᱮᱭᱟᱞᱤᱧ ᱱᱟᱜ ᱠᱷᱟᱱ
ᱛᱤᱨᱤᱥᱴᱤ ᱴᱟᱥᱠ ᱛᱤᱨᱤᱥᱴᱤᱤ ᱴᱟᱥᱠ ᱢᱚᱫᱽᱫᱷᱮ ᱨᱮ ᱛᱤᱨᱤᱥᱴᱤ ᱜᱮ ᱡᱩᱫᱤ ᱵᱤᱱ ᱤᱭᱟᱹ ᱫᱟᱲᱮᱭᱟᱜᱼᱟ ᱯᱟᱸᱪᱩ ᱵᱷᱟᱵᱛᱮ ᱛᱟᱦᱚᱞᱮ ᱠᱟᱹᱴᱤᱡ ᱱᱟᱯᱟᱭᱚᱜᱼᱟ
ᱚ ᱦᱳᱭ
ᱦᱮᱞᱳ
ᱦᱮᱸ ᱦᱮᱞᱳ ᱟᱡᱚᱢᱚᱜ ᱠᱟᱱᱟ
ᱚ ᱟᱪᱪᱷᱟ ᱮ ᱡᱟᱦᱱᱟᱜ ᱴᱚᱯᱤᱠ ᱤᱫᱤ ᱠᱟᱛᱮᱜ ᱜᱮᱞᱟᱝ ᱨᱚᱯᱚᱲ ᱠᱚᱜᱼᱟ
ᱦᱩᱸ ᱦᱩᱸ
ᱩᱻ ᱟᱪᱪᱷᱟ ᱵᱟᱯᱞᱟ ᱠᱚᱫᱚ ᱱᱟᱠᱷᱟᱱᱮᱢ ᱧᱮᱞ ᱵᱟᱲᱟ ᱟᱠᱟᱫ ᱜᱮᱭᱟ ᱵᱟᱯᱞᱟ ᱤᱫᱤ ᱠᱟᱛᱮ ᱨᱚᱯᱚᱲ ᱞᱮᱱᱠᱷᱟᱱ ᱱᱟᱯᱟᱭ ᱠᱚᱜᱼᱟ ᱦ ᱟᱢ ᱥᱮᱫ ᱠᱷᱚᱱᱟᱜ ᱱᱚᱣᱟ ᱨᱮ ᱥᱟᱭ ᱥᱮ ᱵᱟᱝ ᱱᱚᱣᱟ ᱴᱚᱯᱤᱠ ᱤᱫᱤ ᱠᱟᱛᱮ
ᱪᱮᱫ ᱵᱟᱯᱞᱟ
ᱦᱳᱭ
ᱵᱮᱥ ᱛᱚ ᱵᱮᱥ ᱜᱮᱭᱟ ᱚᱱᱟ ᱢᱟ ᱟᱫᱚ ᱟᱯᱮ ᱥᱮᱫ ᱟᱫᱚ ᱟᱯᱮ ᱥᱮᱫ ᱪᱮᱠᱟ ᱠᱚ ᱪᱮᱠᱟ ᱦᱩᱭᱩᱜᱼᱟ ᱚᱱᱟᱫᱚ ᱵᱟᱹᱞᱤᱧ ᱵᱟᱲᱟᱭᱟ ᱛᱚ
ᱦᱮᱸ ᱚᱱᱟ ᱫᱚ ᱚᱱᱟ ᱠᱷᱟᱱ ᱵᱟᱱᱟ ᱦᱚᱲ ᱜᱮᱞᱟᱝ ᱞᱟᱹᱭᱟ ᱟᱯᱮᱥᱮᱫ ᱱᱟᱠᱷᱟᱱ ᱪᱮᱫ ᱞᱮᱠᱟ ᱟᱞᱮᱥᱮᱫ ᱱᱟᱜ ᱪᱮᱫ ᱞᱮᱠᱟ ᱞᱟᱹᱭ ᱞᱮᱠᱷᱟᱱ ᱜᱮ ᱵᱩᱡᱩᱜᱚᱜᱼᱟ ᱦᱳᱭ
ᱟᱹᱵᱤᱱ ᱥᱮᱫ ᱜᱮ ᱯᱳᱭᱞᱳ ᱞᱟᱹᱭ ᱵᱤᱱ
ᱟᱪᱪᱷᱟ ᱴᱷᱤᱠ ᱜᱮᱭᱟ ᱛᱟᱦᱚᱞᱮ᱾ ᱤᱠᱷᱟᱱ ᱟᱞᱮᱫᱚ ᱵᱟᱦᱟ ᱵᱟᱯᱞᱟ ᱫᱚ ᱱᱟᱠᱷᱟᱱ ᱥᱮ ᱩᱱᱟᱹᱜ ᱰᱤᱴᱮᱞᱥ ᱥᱟᱺᱦᱤᱡ ᱫᱚ ᱤᱧᱦᱚ ᱵᱟᱹᱧ ᱵᱟᱲᱟᱭᱟ ᱡᱟ ᱴᱩᱠᱩᱟᱹᱧ ᱵᱟᱲᱟᱭᱟ ᱚᱱᱟᱜᱮ ᱞᱟᱹᱭ ᱨᱮᱱᱟᱜ ᱤᱧ ᱪᱮᱥᱴᱟᱭᱟ᱾
ᱦᱩᱸ ᱦᱩᱸ
ᱵᱟᱯᱞᱟ ᱫᱚ ᱱᱟᱝ ᱠᱷᱟ ᱤᱧ ᱫᱚ ᱟᱸᱡᱚᱢ ᱠᱟᱹᱫᱟᱹᱧ ᱵᱟᱨᱚ ᱯᱨᱚᱠᱟᱨᱟ ᱠᱤᱱᱛᱩ ᱟᱹᱰᱤᱜᱟᱱ ᱵᱟᱯ ᱵᱟᱯᱞᱟ ᱱᱟᱠᱷᱟᱱ ᱤᱭᱟᱹ ᱥᱟᱨ ᱥᱟᱹᱜᱩᱱ ᱵᱟᱯᱞᱟ, ᱛᱟᱨᱯᱚᱨᱮ ᱴᱩᱝᱠᱤ ᱫᱤᱯᱤᱞ, ᱵᱟᱯᱞᱟ ᱛᱟᱨᱯᱚᱨᱮ ᱱᱟᱠᱷᱟᱱ ᱮ ᱟᱸᱜᱤᱨ ᱵᱟᱯᱞᱟ ᱟᱨ ᱚᱱᱟ ᱠᱚᱫᱚ ᱠᱷᱟᱱ ᱵᱟᱹᱧ ᱵᱟᱲᱟᱭᱟ ᱚᱱᱟ ᱠᱚᱫᱚ ᱟᱨᱦᱚᱸ ᱦᱮᱱᱟᱜ ᱫᱚ ᱦᱮᱱᱟᱜ ᱜᱮᱭᱟ ᱚᱱᱟ ᱠᱚᱱᱟᱜ ᱧᱩᱛᱩᱢ ᱫᱚ ᱚᱱᱟ ᱦᱚᱸ ᱫᱤᱥᱟᱹ ᱦᱚᱸ ᱵᱟᱝ ᱦᱤᱡᱩᱜ ᱠᱟᱱᱟ᱾ ᱥᱮ ᱠᱷᱮᱛᱨᱟᱹ ᱨᱮ ᱱᱤᱭᱟᱹ ᱥᱤᱡᱮᱱ ᱨᱮ ᱡᱮᱢᱚᱱ ᱱᱚᱣᱟ ᱫᱚ ᱡᱟᱹᱥᱛᱤ ᱫᱚ ᱧᱮᱞᱚᱜ ᱠᱟᱱᱟ ᱟᱹᱜᱤᱨ ᱵᱟᱯᱞᱟ ᱦᱩᱸ᱾ ᱦᱳᱭ ᱦᱳᱭ ᱫᱤᱭᱟ ᱮᱠᱷᱟᱱ ᱟᱨ ᱥᱟᱨ ᱥᱟᱹᱜᱩᱱ ᱵᱟᱯᱞᱟ ᱫᱚ ᱱᱟᱠᱷᱟᱱ ᱠᱚᱲᱟ ᱜᱤᱫᱽᱨᱟᱹ ᱠᱩᱲᱤ ᱜᱤᱫᱽᱨᱟᱹ ᱵᱟᱱᱟ ᱦᱚᱲ ᱚᱱᱟ ᱫᱚ ᱧᱮᱞ ᱧᱮᱯᱮᱞ ᱠᱟᱛᱮᱫ ᱱᱟᱠᱷᱟᱱ ᱟᱭᱩᱼᱵᱟᱵᱟ ᱠᱚ ᱠᱩᱥᱤ ᱠᱩᱥᱟᱹ ᱠᱟᱛᱮᱫ ᱜᱮ ᱱᱟᱠᱷᱟᱱ ᱠᱚ ᱵᱟᱯᱞᱟ ᱠᱤᱱ ᱚᱱᱟᱜᱮ ᱥᱟᱨ ᱥᱟᱹᱜᱩᱱ ᱵᱟᱯᱞᱟ ᱤᱧᱟᱹᱜ ᱞᱟᱹᱭ ᱛᱮᱫᱚ᱾ ᱟᱨ ᱴᱩᱝᱠᱤ ᱫᱤᱯᱤᱞ ᱵᱟᱯᱞᱟ ᱫᱚ ᱱᱟᱠᱷᱟᱱ ᱢᱟᱱᱮ ᱮᱜ ᱡᱮ ᱢᱟᱱᱮ ᱞᱤᱧ ᱪᱮᱫ ᱞᱮᱠᱟ ᱡᱮ ᱚᱱᱟᱦᱚᱸ ᱟᱭᱳᱵᱟᱵᱟ ᱠᱩᱥᱤ ᱛᱮᱜᱮ ᱢᱟᱱᱮ ᱠᱚᱲᱟ ᱜᱤᱫᱽᱨᱟᱹ ᱚᱲᱟᱜ ᱨᱮᱱ ᱦᱚᱸ ᱟᱭᱳ ᱵᱟᱵᱟ ᱠᱚ ᱠᱩᱥᱟᱜᱼᱟ ᱠᱩᱲᱤ ᱜᱤᱫᱽᱨᱟᱹ ᱚᱲᱟᱜ ᱨᱮᱱ ᱦᱚᱸ ᱥᱮᱭ ᱠᱷᱮᱛᱨᱮ ᱨᱮ ᱱᱟᱠᱷᱟᱱ ᱢᱟᱱᱮ ᱠᱩᱲᱤ ᱜᱤᱫᱽᱨᱟᱹ ᱚᱲᱟᱜ ᱦᱚᱲ ᱫᱚ ᱱᱟᱠᱷᱟᱱ ᱢᱟᱱᱮ ᱵᱟᱯᱞᱟ ᱫᱚ ᱵᱟᱝ ᱦᱩᱭᱩᱜᱼᱟ ᱚᱱᱟ ᱫᱚ ᱠᱷᱟᱱ ᱠᱩᱲᱤ ᱜᱤᱫᱽᱨᱟᱹ ᱜᱮ ᱱᱟᱠᱷᱟᱱ ᱠᱚ ᱚᱱᱟ ᱞᱟᱦᱟ ᱨᱮᱜᱮ ᱠᱚ ᱵᱤᱫᱟᱹᱭ ᱠᱟᱭᱟ᱾ ᱠᱚ ᱠᱚ ᱵᱤᱫᱟᱭᱮᱭᱟ ᱚᱱᱟᱜᱮ ᱦᱚᱭᱛᱳ ᱴᱩᱱᱠᱤ ᱫᱤᱯᱤᱞ ᱵᱟᱵᱞᱟ᱾ ᱤᱧᱟᱹᱜ ᱞᱟᱹᱭ ᱛᱮᱫᱚ᱾ ᱟᱢ ᱵᱟᱲᱟᱭᱟᱢ ᱚᱱᱠᱟ ᱡᱟᱦᱟᱱᱟᱜ ᱴᱩᱝᱠᱤ ᱫᱤᱯᱤᱞ ᱵᱟᱯᱞᱟ ᱫᱚ ᱚᱠᱟᱞᱮᱠᱟ᱾
ᱤᱧᱫᱚ ᱩᱱᱟᱹᱜ ᱰᱤᱴᱮᱞ ᱫᱚ ᱵᱟᱹᱧ ᱵᱟᱰᱟᱭᱟ ᱟᱫᱚ ᱵᱟᱯᱞᱟ ᱠᱚᱫᱚ ᱪᱟᱞᱟᱣ ᱵᱟᱲᱟ ᱦᱩᱭ ᱟᱠᱟᱱᱟ ᱟᱫᱚ ᱪᱮᱫ ᱠᱚ ᱦᱩᱭᱩᱜᱼᱟ ᱱᱤᱭ ᱚᱱᱠᱟ ᱫᱚ ᱚᱱᱟ ᱫᱚ ᱵᱟᱹᱞᱤᱧ ᱵᱟᱲᱟᱭᱟ ᱟᱨᱠᱤ
ᱟᱪᱪᱷᱟ ᱦᱮᱸ ᱦᱮᱸ ᱦᱩᱭᱩᱜ ᱜᱮᱭᱟ ᱚᱱᱟ ᱠᱚᱫᱚ᱾ ᱟᱪᱪᱷᱟ ᱛᱟᱦ ᱦᱮᱸ ᱫᱤᱭᱮ ᱢᱟᱱᱮ
ᱟᱯᱮ ᱥᱮᱫ ᱫᱚ ᱱᱟᱜ ᱠᱷᱟᱱ ᱪᱷᱟᱢᱰᱟ ᱞᱟᱛᱟᱨ ᱨᱮ ᱵᱟᱯᱞᱟ ᱦᱩᱭᱩᱜ ᱜᱮᱭᱟ ᱥᱮ ᱱᱟᱜ ᱠᱷᱟᱱ ᱠᱩᱞᱦᱤ ᱨᱮ ᱵᱟᱯᱞᱟ ᱦᱩᱭᱩᱜ ᱛᱟᱯᱮᱜᱮᱭᱟ᱾
ᱳᱭ ᱪᱷᱟᱢᱰᱟ ᱞᱟᱛᱟᱨ ᱨᱮᱜᱮ ᱵᱟᱯᱞᱟ ᱫᱚ ᱦᱩᱭᱩᱜ ᱟᱛᱚ ᱧᱮᱞ ᱠᱟᱫᱟᱞᱤᱧ ᱚᱱᱠᱟ ᱜᱮ᱾ ᱟᱫᱚ ᱱᱮᱛᱟᱨ ᱫᱚ ᱵᱮᱥᱤ ᱵᱟᱠᱚ ᱵᱟᱯᱞᱟᱜ ᱠᱟᱱᱟ ᱛᱚᱫᱚ ᱡᱚᱛᱚ ᱱᱤᱡᱮ ᱛᱮᱠᱚ ᱟᱹᱜᱩ ᱡᱤᱱᱤᱜ ᱠᱟᱱᱟ᱾
ᱦᱳᱭ ᱦᱳᱭ ᱛᱚ ᱢᱟᱱᱮ ᱢᱤᱫ ᱵᱟᱨ ᱛᱚᱠᱚ ᱵᱟᱯᱞᱟᱜ ᱠᱟᱱ ᱜᱮᱭᱟ ᱠᱷᱟᱱ
ᱦᱳᱭ ᱦᱳᱭ
ᱦᱮᱸ ᱛᱟᱦᱚᱞᱮ ᱟᱯᱮᱮᱥᱮᱫ ᱫᱚ ᱪᱷᱟᱢᱰᱟ ᱞᱟᱛᱟᱨ ᱨᱮ ᱵᱟᱯᱞᱟ ᱦᱩᱭᱩᱜ ᱜᱮᱭᱟ᱾
ᱦᱮᱸ
ᱟᱪᱪᱷᱟ ᱛᱟᱦᱚᱞᱮ ᱟᱯᱮ ᱥᱮᱫ ᱫᱚ ᱱᱟᱜ ᱠᱷᱟᱱ ᱵᱟᱨᱮ ᱤᱛᱟᱹᱜ ᱫᱚ ᱢᱟᱱᱮ ᱚᱱᱟ ᱫᱚ ᱮᱢᱟᱠᱚ ᱥᱮ ᱵᱟᱠᱚ ᱮᱢᱢᱟ ᱜᱮᱭᱟ ᱚᱱᱛᱮ
ᱦᱳᱭ ᱮᱢᱟᱜ ᱮᱢᱚᱜ ᱜᱮᱭᱟ ᱠᱚ ᱮᱢᱚᱜ ᱜᱮᱭᱟ ᱠᱚ
ᱚ ᱟᱪᱪᱷᱟ ᱚᱱᱟ ᱫᱚ ᱱᱟᱜ ᱠᱷᱟᱱ ᱠᱩᱲᱤ ᱜᱤᱫᱽᱨᱟᱹ ᱚᱲᱟᱜ ᱥᱮᱫ ᱠᱚ ᱮᱢᱟ ᱥᱮ ᱠᱚᱲᱟ ᱜᱤᱫᱽᱨᱟᱹ ᱚᱲᱟᱜ ᱥᱮᱮᱫ ᱠᱷᱚᱱ ᱠᱚ ᱮᱢᱟ᱾ ᱢᱟᱱᱮ ᱚᱠᱚᱭ ᱠᱚ ᱧᱟᱢᱟ ᱚᱱᱟ ᱵᱟᱨᱮᱤᱛᱟᱹᱜ ᱫᱚ
ᱠᱚᱲᱟ ᱜᱤᱫᱽᱨᱟᱹ ᱚᱲᱟᱜ ᱠᱚ ᱮᱢᱚᱜᱼᱟ ᱠᱩᱲᱤ ᱜᱤᱫᱽᱨᱟᱹ ᱚᱲᱟᱜ ᱠᱚ ᱧᱟᱢᱟ
ᱚ ᱦᱳᱭ ᱦᱮᱸ ᱦᱮᱸ ᱵᱟ
ᱛᱟᱦᱚᱞᱮ ᱤᱭᱟᱹ ᱯᱟᱲᱦᱟᱣ ᱠᱚᱫᱚ ᱵᱤᱱ ᱯᱟᱲᱦᱟᱜ ᱠᱟᱱᱟ ᱥᱮ ᱵᱟᱝ
ᱦᱮᱸ ᱯᱟᱲᱦᱟᱣ ᱫᱚ ᱱᱟᱸᱜ ᱠᱷᱟᱱ ᱦᱩᱭᱩᱜ ᱠᱟᱱ ᱜᱮᱭᱟ ᱯᱟᱲᱦᱟᱣ ᱫᱚ ᱪᱟᱞᱟᱜ ᱠᱟᱱ ᱜᱮᱭᱟ
ᱛᱟᱦᱞᱮ ᱪᱮᱫ ᱠᱚᱵᱤᱱ ᱪᱤᱠᱟᱹᱭᱮᱫᱟ ᱪᱮᱫ ᱠᱚ ᱱᱤᱭᱟᱹ ᱵᱤᱱ ᱯᱟᱲᱦᱟᱜ ᱠᱟᱱᱟ ᱟᱨᱠᱤ
ᱢᱮᱱ ᱠᱷᱟᱱ ᱯᱟᱲᱦᱟᱣ ᱫᱚ ᱦᱩᱭᱩᱜ ᱠᱟᱱ ᱜᱮᱭᱟ ᱥᱮ ᱠᱷᱮᱛᱨᱮ ᱨᱮ ᱢᱟᱱᱮ ᱤᱧᱤᱧ ᱞᱟᱹᱭ ᱮᱫᱟ ᱡᱮ ᱮᱸᱜ ᱟᱯᱮ ᱥᱮᱫ ᱫᱚ ᱪᱮᱫ ᱪᱮᱫ ᱥᱚᱵᱡᱤ ᱠᱚ ᱪᱟᱥ ᱦᱩᱭᱩᱜ ᱜᱮᱭᱟ
ᱥᱚᱵᱡᱤ ᱦᱩᱭᱩᱜ ᱜᱮᱭᱟ ᱟᱹᱞᱩ ᱠᱚ ᱥᱤᱡᱤᱱ ᱨᱮ ᱟᱨᱠᱤ ᱟᱹᱞᱩ ᱠᱚ ᱠᱩᱫᱽᱨᱤ ᱠᱚ
ᱳ ᱳ ᱦᱮᱸ ᱫᱤᱭᱮ ᱢᱟᱱᱮ ᱫᱟᱨᱮ
ᱦᱮᱸ
ᱫᱟᱨᱮ ᱨᱮᱱᱟᱜ ᱡᱤᱱᱤᱥ ᱠᱚᱫᱚ ᱢᱟᱱᱮ ᱡᱮᱢᱚᱱ ᱯᱤᱯᱷᱟᱹ ᱠᱚ ᱚᱱᱟ ᱠᱚᱫᱚ ᱵᱟᱝ ᱦᱩᱭᱩᱜ ᱜᱮᱭᱟ ᱵᱟᱲᱜᱮ ᱡᱷᱟᱲᱜᱮ ᱠᱚᱨᱮ ᱵᱟᱯᱮ ᱨᱚᱦᱚᱭ ᱵᱟᱲᱟ ᱟᱠᱟᱫᱟ
ᱦᱮᱸ ᱦᱮᱸ ᱦᱮᱸ
ᱚ ᱟᱪᱪᱷᱟ ᱟᱪᱪᱷᱟ ᱟᱞᱮᱥᱮᱫ ᱫᱚ ᱱᱟᱜ ᱠᱷᱟᱱ ᱥᱚᱵᱡᱤ ᱵᱚᱞᱛᱮ ᱫᱚ ᱟᱞᱮ ᱦᱚᱸᱞᱮ ᱨᱚᱦᱚᱭ ᱜᱮᱭᱟ ᱥᱚᱵᱡᱤ ᱠᱚᱫᱚ ᱱᱟᱜ ᱠᱷᱟᱱ ᱵᱮᱸᱜᱟᱲ ᱠᱚ ᱟᱨ ᱠᱚᱱᱰᱷᱟ ᱠᱚ ᱦᱚᱛᱚᱜ ᱠᱚᱜᱮ
ᱦᱮᱸ ᱦᱮᱸ ᱦᱮᱸ ᱚᱱᱟ ᱢᱟ ᱟᱞᱮᱥᱮᱫ ᱫᱚ ᱵᱤᱥᱤ ᱥᱚᱵᱽᱡᱤ ᱠᱚᱫᱚ ᱵᱟᱠᱚ ᱨᱚᱦᱚᱭᱟ ᱟᱫᱚ ᱥᱤᱡᱤᱱ ᱨᱮ ᱥᱤᱡᱤᱱ ᱪᱮᱫ ᱟᱫᱚ ᱚᱱᱠᱟ ᱠᱚ ᱨᱚᱦᱚᱭᱟ ᱟᱨᱠᱤ
ᱟᱪᱪᱷᱟ ᱦᱮᱸ ᱦᱮᱸ ᱟᱞᱮ ᱥᱮᱫ ᱟᱞᱮ ᱥᱮᱫ ᱦᱚᱸ ᱱᱟᱜ ᱠᱷᱟᱱ ᱡᱮᱢᱚᱱ ᱟᱞᱩ ᱥᱤᱡᱤᱱ ᱨᱮᱫᱚ ᱱᱟᱜᱠᱷᱟᱱ ᱟᱹᱞᱩ ᱞᱮ ᱨᱚᱦᱚᱭ ᱫᱚᱞᱮ ᱨᱚᱦᱚᱭ ᱜᱮᱭᱟ ᱟᱞᱮ ᱥᱮᱫ ᱫᱚ ᱱᱟᱜ ᱠᱷᱟᱱ ᱵᱟᱫᱟᱢ ᱫᱚ ᱵᱟᱝ ᱠᱚ ᱨᱚᱦᱚᱭᱟ ᱱᱟᱜ ᱠᱷᱟᱱ ᱚᱱᱟ ᱠᱚᱫᱚ ᱱᱟᱜ ᱠᱷᱟᱱ ᱦᱟᱥᱟ ᱪᱮᱛᱟᱱ ᱨᱮ ᱰᱤᱯᱷᱟᱨᱮᱱᱥ ᱛᱚ ᱢᱟᱱᱮ ᱦᱟᱥᱟ ᱪᱮᱫ ᱞᱮᱠᱟ ᱚᱱᱠᱟ ᱱᱟᱜ ᱠᱷᱟᱱ ᱟᱞᱩ ᱠᱚ ᱦᱩᱭᱩᱜ ᱜᱮᱭᱟ ᱡᱮᱢᱚᱱ ᱵᱤᱞᱟᱹᱛ ᱫᱤᱥᱚᱢ ᱫᱚ ᱱᱟᱜ ᱠᱷᱟᱱ ᱟᱞᱩ ᱠᱚᱫᱚ ᱫᱚᱢᱮ ᱦᱩᱭᱩᱜ ᱜᱮᱭᱟ ᱵᱟᱫᱟᱢ ᱠᱚᱦᱚᱸ ᱠᱚ ᱪᱟᱥ ᱜᱮᱭᱟ ᱫᱚᱢᱮ ᱦᱩᱭᱩᱜ ᱜᱮᱭᱟ ᱠᱤᱱᱛᱩ ᱱᱟᱜ ᱠᱷᱟᱱ ᱵᱤᱨ ᱫᱤᱥᱚᱢ ᱥᱮᱫ ᱫᱚ ᱚᱱᱠᱟ ᱵᱟᱝ ᱦᱩᱭᱩᱜ ᱜᱮᱭᱟ ᱱᱟᱜ ᱠᱷᱟᱱ ᱤᱭᱟᱹ ᱡᱮᱢᱚᱱ ᱟᱠᱷᱨᱤᱧ ᱞᱟᱹᱜᱤᱫ ᱫᱚ ᱥᱮ ᱚᱱᱠᱟ ᱫᱚ ᱵᱟᱝᱠᱚ ᱪᱟᱥ ᱜᱮᱭᱟ ᱩᱱᱟᱹᱜ ᱫᱚ ᱱᱟᱜ ᱠᱷᱟᱱ ᱚᱲᱟᱜ ᱡᱚᱢ ᱞᱮᱠᱟᱜ ᱜᱮ ᱟᱞᱩ ᱠᱚᱦᱚᱸ ᱠᱚ ᱪᱟᱥ ᱜᱮᱭᱟ ᱥᱚᱵᱽᱡᱤ ᱠᱚᱦᱚᱸ ᱚᱱᱠᱟ ᱜᱮᱠᱚ ᱪᱟᱥ ᱜᱮᱭᱟ ᱱᱟᱜ ᱠᱷᱟᱱ ᱦᱮᱸ ᱱᱤᱛ ᱫᱚ ᱱᱟᱜ ᱠᱷᱟᱱ ᱠᱷᱮᱛ ᱠᱚᱨᱮ ᱫᱚ ᱥᱚᱵᱡᱤ ᱠᱚᱫᱚ ᱵᱟᱞᱮ ᱨᱚᱦᱚᱭ ᱟᱠᱟᱫᱟ ᱠᱟᱫᱟ ᱱᱟᱜ ᱠᱷᱟᱱ ᱵᱟᱲᱜᱮ ᱠᱚᱨᱮ ᱜᱮ ᱥᱚᱵᱽᱡᱤ ᱵᱚᱞᱛᱮ ᱫᱚ ᱵᱮᱸᱜᱟᱲ ᱠᱚ ᱢᱟᱨᱤ ᱪ ᱠᱚ ᱫᱤᱭᱮ ᱮᱸ ᱱᱟᱜ ᱠᱷᱟᱱ ᱮᱨ ᱟᱠᱟᱫᱟ ᱞᱮ ᱡᱮ ᱡᱚᱸᱰᱽᱨᱟ ᱠᱚ ᱨᱟᱦᱮᱲ ᱠᱚ ᱚᱱᱟ ᱠᱚᱜᱮ ᱦᱮᱱᱟᱜ ᱛᱟᱞᱮᱭᱟ ᱟᱨ ᱫᱟᱨᱮ ᱨᱮᱱᱟᱜ ᱫᱚ ᱚᱱᱟ ᱠᱷᱟᱱᱤᱧ ᱞᱟᱹᱭᱟ ᱫᱟᱨᱮ ᱵᱚᱞᱛᱮ ᱫᱚ ᱪᱮᱫ ᱯᱤᱯᱷᱟᱹ ᱠᱚᱜᱮ ᱦᱮᱱᱟᱜᱼᱟ ᱫᱟᱨᱮ ᱨᱮᱱᱟᱜ ᱯᱷᱚᱞ ᱡᱤᱱᱤᱥ ᱫᱚ ᱦᱳᱭ ᱯᱤᱯᱷᱟᱹ ᱠᱚᱜᱮ
ᱦᱳᱭ ᱯᱤᱯᱷᱟᱹ ᱫᱚ ᱢᱟᱱᱮ ᱚᱲᱟᱜ ᱠᱚᱨᱮ ᱯᱮ ᱨᱚᱦᱚᱭᱟ ᱥᱮ ᱢᱟᱱᱮ ᱮᱢᱱᱤ ᱪᱟᱥ ᱞᱮᱠᱟ ᱟᱹᱰᱤ
ᱵᱟᱝᱼᱟ ᱯᱤᱯᱷᱟᱹ ᱠᱚ ᱠᱟᱭᱨᱟ ᱠᱚᱫᱚ ᱱᱟᱜ ᱠᱷᱟᱱ ᱚᱲᱟᱜ ᱨᱮᱫᱚ ᱮᱢᱱᱤ ᱜᱮ ᱨᱚᱦᱚᱭ ᱠᱟᱜᱼᱟ ᱞᱮ ᱚᱱᱟ ᱫᱚ ᱪᱟᱥ ᱞᱟᱹᱜᱤᱫ ᱫᱚ ᱵᱟᱝ ᱥᱩᱫᱷᱩ ᱚᱲᱟᱜ ᱡᱚᱢ ᱞᱟ ᱜᱤᱫ ᱯᱤᱯᱷᱟᱹ ᱠᱚᱫᱚ ᱞᱮ ᱨᱚᱦᱚᱭᱟ ᱠᱟᱭᱨᱟ ᱠᱚ
ᱦᱮᱸ ᱦᱮᱸ ᱦᱮᱸ
ᱦᱳᱭ ᱦᱳᱭ
ᱚᱱᱟ ᱫᱚ ᱟᱞᱮ ᱚᱱᱟ ᱠᱚᱫᱚ ᱟᱞᱮᱭᱟᱜ ᱚᱲᱟᱜ ᱨᱮᱜᱮ ᱯᱤᱯᱷᱟᱹ ᱠᱚᱫᱚ ᱞᱮ ᱨᱚᱦᱚᱭ ᱵᱟᱲᱟᱭ ᱜᱮᱭᱟ
ᱦᱳᱭ ᱚᱱᱟ ᱠᱚᱫᱚ ᱚᱲᱟᱜ ᱨᱮᱱᱟᱜ ᱚᱱᱟ ᱚᱲᱟᱜ ᱠᱚᱨᱮ ᱡᱟᱦᱟᱸ ᱵᱟᱲᱜᱮ ᱡᱷᱟᱲᱜᱮ ᱠᱚ ᱛᱟᱦᱮᱱ ᱜᱮᱭᱟ ᱚᱱᱟ ᱠᱚ ᱠᱚᱨᱮ ᱦᱩᱢ ᱨᱚᱦᱚᱭ ᱵᱟᱲᱟ ᱠᱟᱜ ᱦᱩᱭᱩᱜ ᱜᱮᱭᱟ᱾
ᱦᱮᱸ ᱦᱮᱸ ᱦᱮᱸ
ᱦᱩᱸ ᱦᱩᱸ ᱦᱩᱸ
ᱟᱨ ᱤᱭᱟᱹ ᱢᱟᱹᱨᱤᱪ ᱠᱚᱫᱚ ᱡᱟᱹᱥᱛᱤ ᱜᱮᱯᱮ ᱨᱚᱦᱚᱭ ᱜᱮᱭᱟ
ᱦᱮᱸ ᱢᱟᱨᱤᱪ ᱫᱚ ᱱᱟᱜ ᱠᱷᱟᱱ ᱵᱟᱲᱜᱮ ᱡᱷᱟᱲᱜᱮ ᱠᱚᱨᱮ ᱫᱚ ᱢᱟᱨᱤᱪ ᱠᱚᱫᱚ ᱱᱟᱜ ᱠᱷᱟᱱ ᱢᱤᱫᱴᱟᱝ ᱵᱟᱨᱭᱟ ᱫᱟᱨᱮ ᱛᱟᱦᱮᱱ ᱜᱮᱭᱟ ᱵᱮᱥᱤ ᱫᱚ ᱵᱟᱞᱮ ᱨᱚᱦᱚᱭ ᱟᱠᱟᱫᱟ ᱱᱟᱜ ᱠᱷᱟᱱ ᱱᱤᱭᱟᱹ ᱵᱟᱨ ᱫᱚ ᱱᱟᱜ ᱠᱷᱟᱱ ᱚᱱᱟ ᱢᱟᱱᱮ ᱚᱱᱟ ᱪᱮᱜ ᱤᱧ ᱞᱟᱹᱭᱟ ᱢᱟᱱᱮ ᱤᱭᱟᱹ ᱥᱮᱫ ᱨᱮᱜᱮ ᱵᱟᱹᱭᱦᱟᱹᱲ ᱥᱮᱫ ᱨᱮᱜᱮ ᱱᱟᱜ ᱠᱷᱟᱱ ᱚᱱᱟ ᱠᱚᱨᱮᱜ ᱫᱚ ᱱᱟᱜ ᱠᱷᱟᱱ ᱦᱩᱲᱩ ᱠᱚᱫᱚ ᱵᱟᱞᱮ ᱪᱟᱥ ᱜᱮᱭᱟ ᱱᱟᱜ ᱠᱷᱟᱱ ᱥᱚᱵᱽᱡᱤ ᱠᱚᱜᱮᱞᱮ ᱪᱟᱥ ᱜᱮᱭᱟ ᱵᱟᱨᱚ ᱢᱟᱥ ᱜᱮ ᱚᱱᱟ ᱠᱚᱨᱮᱫ ᱫᱚ᱾ ᱦᱩᱲᱩ ᱵᱟᱝ ᱦᱳᱭᱳᱜ ᱜᱮᱭᱟ ᱫᱟᱜ ᱠᱚ ᱵᱟᱝ ᱛᱟᱦᱮᱸ ᱠᱷᱟᱹᱛᱤᱨ ᱛᱮ ᱜᱷᱩᱴᱩ ᱦᱳᱲᱳ ᱦᱚᱸ ᱵᱟᱞᱮ ᱨᱚᱦᱚᱭ ᱜᱮᱭᱟ ᱚᱱᱟ ᱠᱚᱨᱮᱜ ᱫᱚ ᱥᱩᱫᱩ ᱦᱳ ᱢᱟᱱᱮ ᱚᱱᱟ ᱠᱷᱮᱛ ᱠᱚᱨᱮ ᱫᱚ ᱦᱳᱲᱳ ᱵᱟᱞᱮ ᱨᱚᱦᱚᱭ ᱜᱮᱭᱟ ᱚᱱᱟ ᱠᱚᱨᱮ ᱫᱚ ᱱᱟᱜ ᱠᱷᱟᱱ ᱱᱤᱛ ᱦᱚᱸ ᱦᱳᱭ ᱚᱱᱟ ᱵᱮᱸᱜᱟᱲ ᱠᱚᱞᱮ ᱨᱚᱦᱚᱭ ᱠᱟᱫᱟ ᱢᱟᱹᱨᱤᱪ ᱠᱚᱞᱮ ᱨᱚᱦᱚᱭ ᱠᱟᱫᱟ ᱚᱱᱟ ᱠᱚᱫᱚ ᱠᱷᱮᱛ ᱠᱚᱨᱮ ᱜᱮᱞᱮ ᱨᱚᱦᱚᱭ ᱜᱮᱭᱟ ᱱᱟᱜ ᱠᱷᱟᱱ ᱢᱟᱱᱮ ᱜᱷᱩᱴᱩ ᱧᱚᱜ ᱠᱷᱮᱛᱨᱮ ᱡᱟᱦᱟᱸᱨᱮ ᱦᱳᱲᱳ ᱵᱟᱝ ᱦᱩᱭᱩᱜ ᱜᱮᱭᱟ ᱢᱟᱱᱮ ᱫᱷᱤᱨᱤ ᱧᱚᱜ ᱡᱟᱭᱜᱟ ᱛᱚ ᱚᱱᱟ ᱠᱚᱨᱮ ᱦᱳᱭ ᱦᱳᱭ ᱨᱚᱦᱚᱭ ᱟᱠᱟᱜ ᱜᱮᱭᱟᱞᱮ ᱱᱟᱜ ᱠᱷᱟᱱ ᱫᱷᱟᱹᱨ ᱜᱮ
ᱦᱮ ᱚᱱᱟ ᱠᱚ ᱵᱟᱫ ᱠᱟᱛᱮᱫ ᱫᱚ ᱟᱫᱚ ᱮᱴᱟᱜ ᱥᱚᱵᱡᱤ ᱠᱚᱫᱚ ᱵᱟᱯᱮ ᱨᱚᱦᱚᱭ ᱵᱟᱲᱟᱭ ᱜᱮᱭᱟ
ᱮᱸᱻ ᱱᱟᱜ ᱠᱷᱟᱱ ᱮᱴᱟᱜ ᱥᱚᱵᱽᱡᱤ ᱠᱚᱫᱚ ᱟᱞᱮ ᱥᱮᱫ ᱫᱚ ᱱᱟᱜ ᱠᱷᱟᱱ ᱚᱱᱟ ᱨᱚᱦᱚᱭ ᱫᱚᱞᱮ ᱨᱚᱦᱚᱭ ᱠᱮᱭᱟ ᱠᱤᱱᱛᱩ ᱫᱟᱜ ᱨᱮᱱᱟᱜ ᱟᱸ ᱟᱱᱴᱟᱱ ᱠᱷᱟᱹᱛᱤᱨ ᱥᱮ ᱫᱟᱜ ᱨᱮᱱᱟᱜ ᱥᱩᱵᱤᱫᱟ ᱩᱱᱟᱹᱜ ᱵᱟᱱᱩᱜ ᱠᱷᱟᱛᱤᱨ ᱛᱮ ᱵᱟᱞᱮ ᱨᱚᱦᱚᱭ ᱠᱟᱫᱟ ᱟᱞᱮ ᱥᱮᱫ ᱫᱚ᱾
ᱚᱱᱟ ᱠᱮᱱᱮᱞ ᱠᱚᱫᱚ ᱵᱟᱹᱱᱩᱜᱼᱟ ᱟᱯᱮ ᱥᱮᱫ ᱫᱚ᱾
ᱤᱱᱮᱜ ᱠᱷᱟᱱ ᱠᱮᱱᱮᱞ ᱠᱚᱫᱚ ᱴᱷᱤᱠ ᱟᱞᱮ ᱫᱚ ᱵᱟᱝᱞᱮ ᱯᱟᱲᱟᱜᱼᱟ
ᱚᱱᱮ ᱫᱟᱜ ᱠᱚ ᱪᱟᱞᱟᱣ ᱵᱟᱝ ᱵᱟᱲᱟᱜᱼᱟ᱾
ᱵᱟᱝᱟ ᱱᱟᱜ ᱠᱷᱟᱱ ᱦᱮᱸ ᱵᱩᱨᱩ ᱫᱤᱥᱚᱢ ᱛᱚ ᱥᱮ ᱠᱷᱮᱛᱨᱮ ᱨᱮ ᱮᱸ ᱦᱮᱸ ᱫᱟᱜ ᱨᱮᱱᱟᱜ ᱫᱚ ᱠᱟᱹᱴᱤᱡ ᱟᱱᱴᱟᱱ ᱜᱮᱭᱟ ᱢᱟᱱᱮ ᱢᱤᱱᱤ ᱠᱚᱦᱚᱸ ᱵᱟᱹᱱᱩᱜᱼᱟ ᱯᱟᱢᱯ ᱴᱩᱞᱩ ᱯᱟᱢᱯ ᱠᱚᱦᱚᱸ ᱵᱟᱝᱼᱠᱟ ᱯᱟᱢᱯ ᱠᱚᱦᱚᱸ ᱵᱟᱹᱱᱩᱜᱼᱟ ᱥᱮ ᱠᱷᱮᱛᱨᱮ ᱨᱮ ᱠᱮᱱᱮᱞ ᱠᱚᱦᱚᱸ ᱵᱟᱞᱮ ᱧᱟᱢ ᱟᱠᱟᱫᱟ᱾
ᱦᱮᱸ ᱦᱮᱸ ᱦᱮᱸ ᱟᱞᱮᱮᱥᱮᱫ ᱢᱟ ᱠᱮᱱᱮᱞ ᱫᱚ ᱢᱤᱫ
ᱥᱩᱵᱤᱫᱷᱟ ᱜᱮᱭᱟ
ᱦᱮᱸ ᱦᱮᱸ ᱟᱞᱮ ᱥᱮᱫ ᱢᱟ ᱠᱮᱱᱮᱞ ᱫᱚ ᱢᱮᱱᱟᱜ ᱜᱮᱭᱟ ᱠᱤᱱᱛᱩ ᱫᱟᱜ ᱴᱟᱭᱤᱢ ᱨᱮ ᱵᱟᱠᱚ ᱟᱲᱟᱜ ᱦᱚᱫᱟ
ᱚ ᱦᱮᱸ ᱦᱮᱸ ᱠᱮᱱᱮᱞ ᱨᱮᱫᱚᱚ ᱚᱱᱟ ᱢᱤᱫᱴᱟᱝ ᱚᱥᱩᱵᱤᱫᱷᱟ ᱠᱟᱹᱴᱤᱡ ᱡᱩᱚᱫᱤ ᱟᱢᱟᱜ ᱫᱟᱜ ᱯᱨᱚᱭᱚᱱ ᱛᱟᱢ ᱛᱟᱦᱚᱞᱮ ᱡᱩᱚᱫᱤ ᱵᱟᱝᱠᱚ ᱟᱲᱟᱜᱟ ᱛᱚᱠᱷᱚᱱ ᱫᱚ ᱠᱟᱹᱴᱤᱡ ᱠᱚᱥᱴᱚ ᱦᱩᱭᱩᱜ ᱜᱮᱭᱟ ᱵᱟᱝ
ᱦᱮᱸ ᱦᱮᱸ ᱦᱮᱸ
ᱦᱮᱸ
ᱠᱚᱥᱴᱚ ᱢᱟᱱᱮ ᱟᱞᱮ ᱥᱮᱫ ᱫᱚ ᱟᱞᱮ ᱥᱮᱫ ᱦᱚᱸ ᱚᱱᱠᱟ ᱫᱟᱜ ᱜᱮ ᱯᱨᱚᱵᱞᱮᱢ ᱫᱟᱜ ᱯᱨᱚᱵᱞᱮᱢ ᱜᱮ ᱦᱮ ᱟᱫᱚ ᱡᱮ ᱠᱮᱱᱮᱞ ᱫᱟᱜ ᱵᱷᱚᱨᱥᱟ ᱟᱨᱠᱤ
ᱟᱪᱪᱷᱟ ᱟᱪᱪᱷᱟ ᱦᱮᱸ ᱠᱮᱱᱮᱞ ᱨᱮᱭᱟᱜ ᱵᱷᱚᱨᱥᱟ ᱢᱟᱱᱮ ᱟᱯᱮᱥᱮᱫ ᱫᱚ ᱱᱟᱜᱱᱟᱜᱟᱱ ᱤᱭᱟᱹ ᱢᱤᱱᱤ ᱠᱚᱫᱚ ᱦᱮᱱᱟᱜ ᱜᱮᱭᱟ᱾
ᱦᱳᱭ ᱦᱳᱭ
ᱚ ᱦᱮᱸ ᱛᱟᱦᱚᱞᱮ ᱫᱚ ᱚᱱᱛᱮ ᱫᱚ ᱫᱚᱢᱮ ᱪᱟᱥ ᱦᱩᱭᱩᱜ ᱜᱮᱭᱟ ᱟᱹᱞᱩ ᱠᱚ ᱢᱟᱱᱮ ᱵᱟᱨ ᱥᱤᱡᱤᱱ ᱜᱮᱯᱮ ᱪᱟᱥ ᱜᱮᱭᱟ ᱦᱲᱩ ᱠᱚ ᱦᱚᱭᱛᱚ ᱚ ᱟᱪᱪᱷᱟ
ᱵᱟᱨ ᱥᱤᱡᱤᱱ ᱜᱮ ᱪᱟᱥ ᱫᱚ ᱪᱟᱥ ᱦᱩᱭᱩᱜ ᱜᱮᱭᱟ᱾
ᱦᱩᱸ ᱦᱩᱸ ᱛᱟᱦᱚᱞᱮ ᱟᱯᱮ ᱥᱮᱫ ᱫᱚ ᱠᱷᱟᱱ ᱤᱭᱟᱹ ᱢᱟᱱᱮ ᱥᱟᱦᱟᱱ ᱥᱟᱠᱟᱢ ᱨᱮᱱᱟᱜ ᱫᱚ ᱠᱟᱹᱴᱤᱡ ᱚᱻ ᱟᱱᱟᱴᱚᱜ ᱜᱮᱭᱟᱯ ᱛᱚ ᱚᱱᱟ ᱠᱚ ᱫᱤᱭᱮ ᱫᱚ
ᱪᱮᱫ ᱪᱮᱫ
ᱢᱟᱱᱮ ᱥᱟᱦᱟᱱ ᱠᱚᱛᱮ ᱫᱚᱚᱯᱮ ᱚᱱᱟᱱᱟᱜᱟᱱ ᱠᱚᱥᱴᱚᱜ ᱜᱮᱭᱟ ᱯᱮ᱾
ᱵᱟᱝ ᱵᱟᱝ ᱥᱟᱦᱟᱱ ᱫᱚ ᱟᱞᱮ ᱫᱚ ᱵᱤᱨ ᱥᱩᱨ ᱜᱮᱛᱟᱞᱮᱭᱟ
ᱚ ᱢᱟᱱᱮ ᱟᱯᱮ ᱫᱚ ᱚᱠᱚᱭ ᱯᱟᱲᱦᱟᱜᱼᱟ ᱵᱤᱨ ᱵᱤᱞᱟᱹᱛ ᱚᱱᱟ ᱠᱚ ᱛᱟᱞᱟᱢᱟᱞᱟ ᱨᱮ᱾
ᱦᱳᱭ ᱦᱳᱭ
ᱚ ᱟᱪᱪᱷᱟ ᱟᱪᱪᱷᱟ ᱛᱟᱦᱚᱞᱮ ᱱᱟᱜ ᱠᱷᱟᱱ ᱵᱤᱨ ᱠᱚ ᱥᱩᱨ ᱜᱮᱛᱟᱯᱮ ᱠᱷᱟᱱ ᱫᱚ ᱚᱛ ᱯᱩᱴ ᱠᱚ ᱦᱟᱞᱟᱝ ᱠᱚᱫᱚ ᱯᱮ ᱪᱟᱞᱟᱜ ᱜᱮᱭᱟ ᱥᱮ ᱵᱟᱝᱟ?
ᱦᱳᱭ ᱪᱟᱞᱟᱣ ᱦᱩᱭᱩᱜᱼᱟ ᱟᱫᱚ ᱪᱟᱵᱟ ᱢᱩᱦᱩᱨᱛᱮ ᱱᱮᱛᱟᱨ ᱫᱚ ᱟᱫᱚ ᱟᱹᱰᱤ ᱞᱟᱦᱟ ᱠᱷᱚᱱ ᱜᱮ ᱠᱚ ᱦᱟᱞᱟᱝ ᱵᱟᱲᱟ ᱠᱮᱫ ᱠᱚᱣᱟ ᱟᱹᱰᱤ ᱡᱳᱨ ᱟᱹᱠᱷᱨᱤᱧ ᱠᱮᱫ ᱠᱚᱣᱟ ᱠᱚ ᱡᱚᱢ ᱠᱮᱫ ᱠᱚᱣᱟ ᱠᱚ
ᱚ ᱟᱪᱪᱷᱟ
ᱢᱟᱱᱮ ᱟᱹᱰᱤ ᱡᱟᱹᱥᱛᱤᱠᱚ ᱮᱢᱚᱱᱚᱜᱼᱟ ᱵᱟᱝ ᱫᱚ ᱵᱟᱝ ᱟᱫᱚ ᱱᱤᱡᱮᱜ ᱜᱮ ᱥᱮᱱ ᱦᱩᱭᱩᱜᱼᱟ ᱟᱨᱠᱤ
ᱚ ᱟᱪᱪᱷᱟ ᱦᱮᱸ ᱟᱞᱮ ᱥᱮᱫ ᱦᱚᱸ ᱚᱱᱠᱟ ᱩᱫ ᱵᱩᱴᱠᱟᱹ ᱫᱚ ᱠᱷᱚᱱᱟᱱ ᱠᱚ ᱧᱟᱢ ᱵᱟᱲᱟᱜ ᱠᱟᱱ ᱜᱮᱭᱟ ᱠᱤᱱᱛᱩ ᱩᱱᱟᱹᱜ ᱡᱟᱹᱥᱛᱤ ᱫᱚ ᱵᱟᱝᱠᱚ ᱧᱟᱢᱚᱜ ᱠᱟᱱᱟ ᱞᱟᱦᱟᱛᱮ ᱡᱮᱢᱚᱱ ᱪᱮᱫ ᱞᱮᱠᱟ ᱠᱚ ᱧᱟᱢᱚᱜ ᱩᱫ ᱯᱩᱴᱠᱟᱹ ᱱᱤᱭᱟᱹ ᱥᱤᱡᱮᱱ ᱫᱚ ᱩᱱᱟᱹᱜ ᱵᱟᱝᱠᱚ ᱧᱟᱢᱚᱜ ᱠᱟᱱᱟ ᱟᱹᱰᱤ ᱠᱚ ᱠᱚᱢ ᱦᱮᱡ ᱟᱠᱟᱱᱟ᱾
ᱦᱳᱭ ᱟᱞᱮ ᱥᱮᱫ ᱫᱚ ᱦᱮᱸ ᱛᱩᱫ ᱞᱮᱱᱟ ᱠᱚ ᱞᱟᱦᱟ ᱛᱮᱫᱚ ᱟᱹᱰᱤ ᱡᱟᱹᱥᱛᱤ ᱜᱮ ᱛᱟᱨᱯᱚᱨᱮ ᱟᱫᱚ ᱠᱚᱢ ᱦᱮᱡ ᱱᱟᱠᱚ ᱛᱚ ᱟᱫᱚ ᱥᱚᱵᱫᱤᱱ ᱜᱮ ᱟ ᱵᱤᱥᱤ ᱫᱚ ᱵᱟᱠᱚ ᱛᱟᱦᱮᱱᱟ
ᱚ ᱟᱪᱪᱷᱟ ᱛᱟᱦᱚᱞᱮ ᱩᱫ ᱨᱮᱱᱟᱜ ᱧᱩᱛᱩᱢ ᱠᱚᱫᱚ ᱛᱤᱱᱟᱹᱜ ᱵᱤᱱ ᱵᱟᱲᱟᱭ ᱜᱮᱭᱟ ᱛᱤᱱᱟᱹᱜ ᱮᱢ ᱵᱟᱲᱟᱭ ᱜᱮᱛᱮ?
ᱡᱚᱛᱚ ᱜᱮᱞᱤᱧ ᱵᱟᱲᱟᱭ ᱜᱮᱭᱟ ᱩᱵ ᱨᱮᱱᱟᱜ ᱧᱩᱛᱩᱢ ᱠᱚᱫᱚ᱾
ᱚ ᱟᱪᱪᱷᱟ ᱟᱪᱪᱷᱟ ᱦᱩᱸ ᱦᱮ ᱛᱟᱦᱞᱮ ᱮ ᱠᱟᱹᱴᱤᱡ ᱞᱟᱹᱭ ᱵᱤᱱ ᱥᱮ ᱢᱟᱱᱮ ᱪᱮᱫ ᱪᱮᱫ ᱩᱵ ᱠᱚᱵᱤᱱ ᱵᱟᱰᱟᱭ ᱜᱮᱭᱟ᱾
ᱦᱚᱜᱼᱚᱭ ᱴᱟᱭᱤᱢ ᱢᱟ ᱪᱟᱵᱟᱭᱮᱱᱟ ᱟᱫᱚ ᱯᱚᱨᱮᱛᱮ ᱡᱩᱫᱤᱢ ᱵᱤᱱ ᱜᱟᱞᱢᱟᱨᱟᱜ ᱠᱷᱟᱡ ᱛᱟᱦᱚᱞᱮ ᱟᱫᱚ ᱦᱚᱳᱣᱟᱴᱥᱮᱯ ᱨᱮ ᱠᱩᱞ ᱵᱤᱱ᱾
ᱦᱮᱸ ᱟᱪᱪᱷᱟ